ᱦᱮᱞᱳ ᱦᱮᱞᱳ
ᱦᱮᱸ ᱟᱸᱡᱚᱢᱮᱫ ᱛᱟᱹᱞᱤᱧ ᱟᱵᱮᱱ ᱨᱚᱲ?
ᱦᱮᱸ ᱟᱸᱡᱚᱢ ᱫᱟᱞᱤᱧ᱾
ᱡᱚᱦᱟᱨ ᱜᱮ ᱜᱚᱢᱠᱮ᱾
ᱦᱮᱸ ᱡᱚᱦᱟᱨ ᱜᱮ
ᱦᱳᱭ ᱢᱟ ᱞᱟᱹᱭ ᱵᱤᱱ
ᱛᱟᱦᱚᱞᱮ ᱪᱮᱫ ᱵᱮᱱ ᱪᱤᱠᱟᱹᱭᱛᱮ ᱱᱤᱛᱚᱜ ᱫᱚ?
ᱪᱤᱠᱟᱹ ᱦᱚ ᱵᱟᱝ ᱜᱚᱝᱠᱮ ᱱᱚᱜ ᱚᱚᱭ ᱫᱟᱜ ᱢᱟᱲᱤ ᱠᱚ ᱧᱩ ᱵᱟᱲᱟ ᱠᱟᱛᱮᱜ ᱞᱤᱧ ᱫᱩᱲᱩᱵ ᱟᱠᱟᱱᱟ ᱵᱟᱦᱨᱮ ᱥᱮᱫ᱾
ᱳᱭ ᱡᱟᱦᱟᱸ ᱚᱱᱟ ᱠᱩᱞᱤ ᱢᱩᱪᱷᱟᱹᱫ ᱞᱤᱧ ᱫᱩᱲᱩᱵ ᱠᱟᱱᱟ ᱛᱚ ᱚᱱᱟ ᱢᱟᱪᱟᱣ ᱪᱮᱛᱟᱱ ᱨᱮ ᱢᱟᱪᱟᱣ ᱠᱟᱫᱟᱞᱮ᱾
ᱟᱪᱪᱷᱟ ᱟᱪᱪᱷᱟ
ᱛᱮ ᱜᱚᱝᱠᱮ ᱟᱵᱤᱱ ᱜᱮ ᱫᱟᱜ ᱢᱟᱹᱲᱤ ᱠᱚᱵᱤᱱ ᱧᱩ ᱵᱟᱲᱟ ᱥᱮ
ᱫᱟᱜᱢᱟᱹᱲᱤ ᱫᱚ ᱟᱹᱣᱨᱤ ᱡᱚᱢᱧ ᱦᱩᱭᱩᱜᱼᱟ ᱱᱚᱜᱼᱚᱭ ᱤᱥᱤᱱᱚᱜ ᱠᱟᱱᱟ ᱦᱮ ᱛᱩ ᱚᱱᱟ ᱪᱟᱝ ᱯᱟᱭᱨᱟ ᱵᱟᱲᱟ ᱠᱟᱛᱮᱫ
ᱦᱳᱭ ᱦᱳᱭ ᱛᱟᱦᱞᱮ ᱪᱟᱥ ᱠᱟᱹᱢᱤ ᱠᱚᱫᱚ ᱛᱤᱱᱟᱹᱜ ᱜᱟᱱ ᱯᱮ ᱞᱟᱦᱟ ᱤᱫᱤ ᱠᱮᱫ ᱛᱟᱵᱱᱟ ᱜᱚᱢᱠᱮ?
ᱪᱟᱥ ᱠᱟᱹᱢᱤ ᱠᱚᱫᱚ ᱮᱠᱷᱚᱱ ᱫᱚ ᱟᱣᱨᱤ ᱞᱟᱦᱟᱜᱼᱟ ᱦᱜ ᱱᱚᱜ ᱦᱩᱲᱩ ᱠᱚ ᱮᱨ ᱜᱤᱰᱤ ᱦᱩᱭ ᱟᱠᱟᱱᱟ᱾ ᱟᱫᱚ ᱫᱟᱜ ᱡᱟᱹᱲᱤ ᱠᱷᱟᱹᱛᱤᱨ ᱜᱮ ᱵᱟᱝ ᱦᱩᱭᱩᱜ ᱠᱟᱱᱟ ᱦ ᱨᱚᱦᱚᱭ ᱫᱚ ᱪᱟᱥ ᱫᱤᱱ ᱢᱟ ᱥᱮᱴᱮᱨ
ᱦᱳᱭ ᱦᱳᱭ ᱦᱳᱭ
ᱟᱫᱚ ᱚᱱᱟ ᱜᱚᱰᱟ ᱠᱚᱨᱮ ᱡᱟᱜᱮ ᱢᱤᱫ ᱵᱟᱨᱭᱟ ᱚᱱᱟ ᱩᱛᱩ ᱠᱚ ᱨᱚᱦᱚᱭ ᱦᱩᱭᱩᱜ ᱠᱟᱱᱟ
ᱦᱳᱭ ᱡᱟᱦᱟᱸ ᱠᱚᱨᱮ ᱫᱟᱜ ᱢᱮᱱᱟᱜ ᱠᱟᱫᱟ ᱵᱟᱝ
ᱦᱮᱸ ᱫᱟᱜ ᱛᱮᱫᱚ ᱚᱱᱟ ᱫᱚᱟᱱᱮ ᱫᱟᱜ ᱠᱷᱚᱱ ᱪᱮᱛᱟᱱ ᱧᱚᱜ ᱡᱟᱭᱜᱟ ᱨᱮ ᱫᱚ
ᱦᱳ ᱦᱮᱸ
ᱟᱫᱚ ᱱᱤᱛᱚᱜᱜ ᱫᱚ ᱚᱱᱟ ᱠᱚᱫᱚ ᱫᱟᱜ ᱫᱚ ᱵᱟᱝ ᱥᱟᱹᱛ ᱚᱱᱟ ᱜᱚᱴᱟ ᱫᱟᱜ ᱥᱮᱨᱢᱟ ᱫᱟᱜ ᱛᱮᱜᱮ ᱟᱥᱟ ᱠᱟᱛᱮᱜ ᱢᱚᱱᱮ ᱦᱩᱭᱩᱜ ᱠᱟᱱᱟ ᱡᱮ ᱦᱩᱭᱩᱜᱼᱟ
ᱚᱱᱟ ᱜᱟᱹᱰᱤ ᱦᱳᱭ ᱞᱟᱹᱭ ᱵᱮᱱ
ᱚᱱᱟ ᱫᱚ ᱥᱤᱭᱟᱹᱟᱹᱛ ᱫᱚ ᱵᱟᱝ ᱦᱩᱭᱩᱜᱼᱟ ᱚᱱᱟ ᱫᱚ ᱜᱚᱰᱟ ᱨᱮᱱᱟᱜ ᱫᱟᱜ ᱵᱷᱚᱨᱥᱟ ᱜᱮ ᱥᱮᱨᱢᱟ
ᱦᱳᱭ ᱦᱳᱭ
ᱡᱟᱦᱟᱸ ᱫᱚ ᱵᱩᱨᱵᱚᱴ ᱡᱷᱤᱸᱜᱟᱹ ᱦᱚᱛᱚᱫ
ᱦᱳᱭ
ᱟᱨ ᱚᱱᱟ ᱥᱚᱥᱟ ᱠᱚ
ᱦᱳᱭ ᱚᱱᱟ ᱠᱚᱫᱚ ᱜᱟᱹᱰᱭᱟᱹ ᱠᱚ ᱢᱮᱱᱟᱜ ᱟᱠᱟᱫ ᱛᱟᱯᱮᱭᱟ
ᱜᱟᱹᱰᱭᱟᱹ ᱫᱚ ᱵᱟᱝ ᱚᱱᱟ ᱫᱚ ᱱᱤᱛᱚᱜ ᱫᱚ ᱫᱟᱜᱟᱛᱚ ᱵᱚᱨᱵᱚᱨ ᱜᱮᱥᱮ ᱟᱫᱚ ᱚᱱᱟ ᱜᱚᱰᱟᱟᱨ ᱨᱮ ᱚᱱᱠᱟᱱ ᱡᱟᱭᱜᱟ ᱫᱚ ᱫᱚᱢᱮ ᱜᱷᱩᱴᱩ ᱧᱚᱜ ᱜᱮᱭᱟ ᱢᱟᱱᱮ ᱚᱱᱟ ᱫᱚ ᱜᱷᱩᱴᱩᱝ ᱧᱚᱜ ᱡᱟᱭᱜᱟ ᱫᱚ ᱚᱱᱟ ᱠᱚᱫᱚ ᱱᱤᱛᱚᱜ ᱫᱚ ᱦᱩᱭᱩᱜ ᱜᱮᱭᱟ ᱥᱮ
ᱚ-ᱚ
ᱟᱨ ᱱᱮᱛᱟᱨ ᱫᱚ ᱵᱚᱨᱥᱟᱨᱮᱥᱮ ᱫᱚᱢᱮ ᱫᱟᱜᱟ ᱫᱟᱜ ᱥᱮᱭᱟᱹᱫ ᱫᱚ ᱵᱟᱝ ᱞᱟᱜᱟᱜᱼᱟ᱾
ᱦᱳᱭ
ᱚᱱᱟ ᱜᱮᱛᱚ ᱫᱟᱜ ᱢᱟᱭ ᱫᱟᱜ ᱟᱵᱚᱱ ᱠᱟᱱᱟᱭ ᱚᱱᱠᱟ ᱡᱟᱹᱥᱛᱤ ᱢᱟ ᱵᱟᱭ ᱫᱟᱜ ᱟᱵᱚᱱ ᱚᱱᱠᱟᱱ
ᱦᱚᱸ
ᱚ
ᱛᱟᱦᱞᱮ ᱚᱱᱛᱮ ᱜᱚᱝᱠᱮ ᱟᱯᱮ ᱦᱩᱞ ᱢᱟᱦᱟ ᱫᱚ ᱪᱮᱫᱮ ᱞᱮᱠᱟ ᱯᱟᱨᱚᱢᱮᱱᱟ?
ᱦᱩᱞ ᱢᱟᱦᱟ ᱜᱚᱝᱠᱮ ᱱᱟᱯᱟᱭ ᱛᱮᱜᱮ ᱯᱟᱨᱚᱢᱮᱱ ᱛᱟᱞᱮᱭᱟ᱾
ᱦᱚᱸ
ᱳᱭ ᱠᱟᱹᱴᱤᱡ ᱢᱟᱡᱟᱱ ᱥᱮᱫ ᱞᱮ ᱮᱸᱴᱠᱮᱴᱚᱬᱮ ᱨᱮ ᱞᱮ ᱠᱟᱹᱴᱤᱡ ᱞᱮ ᱧᱩᱨᱦᱩ ᱞᱮᱱ ᱛᱟᱦᱮᱱᱟ᱾
ᱚ
ᱟᱫᱚ ᱚᱱᱟ ᱦᱚᱸ ᱚᱱᱠᱟ ᱛᱮᱜᱮᱞᱮ ᱯᱟᱨᱚᱢ ᱠᱮᱫᱟ᱾ ᱢᱟᱱᱮ ᱢᱚᱸᱡᱽ ᱛᱮᱜᱮᱞᱮ ᱯᱟᱨᱚᱢ ᱠᱮᱫᱟ᱾ ᱢᱮᱱᱞᱮᱱ
ᱚ
ᱚ
ᱦᱮᱸ ᱜᱟᱠᱮ ᱱᱮᱛᱟᱨ ᱫᱚ ᱟᱭᱢᱟ ᱡᱟᱭᱜᱟ ᱠᱚᱨᱟᱣ ᱞᱟᱦᱟ ᱛᱮᱫᱚ ᱩᱱᱟᱹᱜ ᱜᱟᱱ ᱵᱟᱝ ᱦᱩᱭᱩᱜ ᱠᱟᱱ ᱛᱟᱦᱮᱸᱱᱟ ᱱᱮᱛᱟᱨ ᱫᱚ ᱢᱮᱱᱠᱷᱟᱱ ᱚᱸᱰᱮ
ᱦᱳᱭ ᱦᱳᱭ ᱦᱳᱭ
ᱟᱪᱪᱷᱟ ᱜᱚᱝᱠᱮ ᱟᱵᱮᱱ ᱤᱭᱟᱹ ᱡᱟᱦᱟᱸ ᱫᱚ ᱚᱱᱟ ᱠᱚ ᱢᱮᱛᱟᱜ ᱠᱟᱱᱟ᱾ ᱡᱟᱦᱟᱸᱨᱮ ᱦᱩᱭ ᱮᱱᱟ ᱵᱷᱚᱜᱽᱱᱟᱰᱤ ᱨᱮ ᱚᱸᱰᱮ ᱵᱮᱱ ᱪᱟᱞᱟᱣ ᱵᱟᱲᱟ ᱟᱠᱟᱱᱟ?
ᱵᱟᱝ ᱜᱚᱝᱠᱮ ᱟᱹᱞᱤᱧ ᱫᱚ ᱩᱸ ᱚᱱᱛᱮ ᱫᱚ ᱵᱟᱹᱞᱤᱧ ᱪᱟᱦᱣ ᱵᱟᱲᱟᱣ ᱠᱟᱱᱟ ᱟᱨ ᱚᱱᱟ ᱫᱚᱞᱤᱧ ᱟᱸᱡᱚᱢ ᱠᱟᱫᱟ ᱡᱮ ᱵᱷᱚᱜᱽᱱᱟᱰᱤ ᱨᱮ ᱛᱤᱨᱤᱥᱮ ᱡᱩᱱ ᱦᱩᱞ ᱢᱟᱦᱟ ᱦᱤᱞᱳᱜ ᱚᱸᱰᱮ ᱠᱚ ᱪᱟᱞᱟᱜ ᱜᱮ ᱛᱮ ᱦᱟᱱᱮ ᱟᱞᱮ ᱱᱚᱣᱟ ᱠᱚᱨᱮᱱ ᱦᱚᱸᱠᱚ ᱪᱟᱞᱟᱜ ᱜᱮᱭᱟ ᱜᱟᱹᱰᱤ ᱵᱷᱟᱲᱟ ᱠᱟᱛᱮ ᱛᱮ ᱟᱹᱞᱤᱧ ᱫᱚ ᱚᱱᱠᱟ ᱫᱚ ᱵᱟᱹᱞᱤᱧ ᱪᱟᱞᱟᱣ ᱠᱟᱱᱟ᱾
ᱚᱸ ᱟᱹᱞᱤᱧ ᱦᱚᱸ ᱵᱟᱹᱞᱤᱧ ᱪᱟᱞᱟᱣ ᱠᱟᱱᱟ ᱛᱚᱵᱮ ᱪᱟᱞᱟᱜᱣ ᱨᱮᱱᱟᱜ ᱤᱪᱪᱷᱟᱹ ᱢᱮᱱᱟᱜ ᱛᱟᱹᱞᱤᱧᱟ ᱛᱮᱥᱮᱫ ᱞᱤᱧ ᱪᱟᱞᱟᱜ ᱠᱟᱱᱟ ᱚᱱᱟ ᱫᱚ ᱦᱟᱸᱜ ᱵᱟᱹᱞᱤᱧ ᱢᱮᱱ ᱫᱟᱲᱮᱭᱟᱜ ᱠᱟᱱᱟ᱾ ᱛᱚᱵᱮ ᱚᱱᱟᱤᱧ ᱪᱟᱞᱟᱣ ᱦᱤᱡᱩᱜᱼᱟ᱾
ᱦᱳᱭ
ᱮᱵᱟᱨ ᱦᱚᱸ ᱱᱚᱣᱟ ᱟᱞᱮ ᱥᱩᱨ ᱠᱷᱚᱱ ᱢᱤᱫᱴᱮᱱ ᱵᱟᱥ ᱟᱲᱟᱜ ᱠᱮᱫᱟ ᱪᱟᱞᱟᱣ ᱮᱱᱟ᱾
ᱦᱳᱭ ᱦᱳᱭ
ᱡᱟᱠᱜᱮ ᱚᱸᱰᱮᱱᱟᱜ ᱫᱚ ᱤᱭᱟᱹᱜᱮ ᱧᱮᱞ ᱵᱟᱲᱟ ᱦᱩᱭ ᱠᱟᱱᱟ᱾ ᱪᱷᱚᱵᱤ ᱠᱚᱛᱮ ᱜᱮ ᱧᱮᱞ ᱦᱩᱭᱩᱭᱟᱠᱱ ᱡᱚᱛᱚ ᱠᱤᱪᱷᱩ ᱩᱱᱠᱩᱣᱟᱜ ᱚᱲᱟᱜ ᱠᱩ ᱫᱩᱣᱟᱹᱨ ᱠᱚ ᱟᱹᱰᱤ ᱪᱤᱴᱷᱟᱹ ᱢᱟ ᱡᱚᱛᱚ ᱠᱤᱪᱷᱩᱜ ᱜᱮ ᱦᱟᱲᱟᱢ ᱛᱷᱟᱱ ᱱᱤᱭᱟᱹ ᱠᱚ ᱡᱚᱛᱚᱜᱮ ᱢᱟᱱᱮ ᱟᱹᱰᱤ ᱪᱮᱦᱨᱟ ᱪᱮᱦᱨᱟ ᱠᱚ ᱵᱮᱱᱟᱣ ᱠᱟᱫᱟ ᱡᱚᱛᱚ ᱜᱮ ᱯᱩᱨᱚᱥᱠᱟᱨ ᱯᱚᱨᱤᱪᱪᱷᱤ ᱱᱚ ᱚᱰᱮᱸ ᱟᱫᱚᱢ
ᱦᱳᱭ
ᱱᱮᱥ ᱫᱚ ᱢᱚᱴᱟᱢᱩᱴᱤ ᱵᱮᱥ ᱛᱮᱜᱮ ᱯᱟᱨᱚᱢ ᱟᱠᱟᱱᱟ᱾ ᱪᱤᱞᱮᱫ ᱫᱤᱱ ᱠᱟᱞᱢ ᱢᱟ ᱚᱱᱠᱟ ᱡᱷᱟᱢᱮᱲᱟ ᱦᱩᱭ ᱞᱮᱱ
ᱦᱳᱭ ᱦᱳᱭ
ᱵᱟᱠᱚ ᱠᱚᱨᱟᱣ ᱠᱩ ᱦᱚᱪᱩᱭᱟᱫ ᱠᱚ ᱛᱟᱦᱮᱱ ᱢᱟ ᱫᱤᱱ ᱠᱟᱞᱚᱢ ᱢᱟ ᱚᱱᱠᱟ ᱠᱚ ᱫᱟᱞ ᱠᱮᱫ ᱠᱚ ᱪᱤᱠᱟᱹ
ᱦᱳᱭ ᱦᱳᱭ ᱟᱫᱚ ᱚᱱᱟ ᱫᱚ ᱚᱠᱟ ᱯᱟᱦᱴᱟ ᱯᱟᱲᱟᱜ ᱠᱟᱱᱟ ᱚᱱᱟ ᱵᱷᱚᱜᱽᱱᱟᱰᱤ ᱟᱹᱛᱩ ᱫᱚ ᱚᱱᱟ ᱫᱚ ᱚᱱᱟ ᱫᱚ ᱤᱭᱟᱹ ᱩᱲᱤᱥᱥᱟ ᱯᱟᱲᱟᱜ ᱠᱟᱱᱟ ᱵᱟᱝ ᱥᱮ ᱦᱳᱭ ᱛᱟᱦᱚᱞᱮ ᱜᱚᱝᱠᱮ ᱟᱯᱮ ᱚᱱᱛᱮ ᱫᱚ ᱵᱩᱨᱩ ᱠᱚ ᱢᱮᱱᱟᱜ ᱟᱠᱟᱜ ᱜᱮᱭᱟ?
ᱦᱮᱸ ᱢᱟᱱᱮ ᱟᱞᱮ ᱩᱱ ᱫᱚ ᱵᱟᱹᱱᱩᱜᱼᱟ᱾ ᱦᱟᱸᱰᱮ ᱱᱟᱰᱮ ᱢᱤᱫ ᱵᱟᱨᱭᱟ ᱢᱮᱱᱟᱜᱼᱟ᱾ ᱟᱞᱮ ᱥᱩᱨ ᱥᱩᱯᱩᱨ ᱢᱳᱚᱴᱟᱢᱩᱴᱤ ᱯᱟᱸᱪ ᱠᱤᱞᱳᱢᱤᱴᱟᱨ ᱯᱷᱟᱨᱟᱠ ᱥᱮᱫ ᱨᱮ ᱯᱮᱭᱟ ᱯᱩᱱᱭᱟ ᱜᱟᱱ ᱢᱮᱱᱟᱜᱼᱟ᱾ ᱟᱨᱚ ᱚᱸᱰᱮ ᱠᱷᱚᱱ ᱯᱷᱟᱨᱟᱠ ᱥᱮᱫ ᱟᱨᱚ ᱵᱚᱱ ᱠᱟ ᱢᱤᱫ ᱵᱟᱨᱭᱟ ᱢᱤᱱᱟᱜ ᱱᱛᱮ ᱟᱞᱮ ᱠᱷᱚᱱ ᱱᱚᱛᱮ ᱟᱥᱟᱱᱥᱳᱞ ᱥᱟᱭᱤᱰ ᱥᱮᱡ
ᱦᱳᱭ ᱦᱳᱭ
ᱚᱱᱟ ᱟᱥᱟᱱᱥᱳᱞ ᱥᱟᱭᱤᱰ ᱥᱮᱫ ᱫᱚ ᱯᱨᱟᱭ ᱢᱚᱴᱟᱢᱩᱴᱤ ᱢᱮᱱᱟᱜ ᱠᱟᱜ ᱜᱮᱭᱟ ᱚᱱᱠᱟ ᱞᱟᱭᱤᱱ ᱞᱟᱭᱤᱱ ᱦᱟᱱᱛᱮ ᱱᱟᱛᱮ ᱛᱚᱵᱮ ᱱᱚᱣᱟ ᱟᱞᱮ ᱥᱩᱨ ᱥᱩᱯ ᱯᱩᱨ ᱫᱚ ᱵᱟᱹᱱᱩᱜ ᱟᱠᱟᱫᱟ ᱚᱱᱟ ᱥᱩᱨ ᱨᱮᱜᱮ ᱯᱟᱸᱪ ᱠᱤᱞᱳᱢᱤᱴᱟᱨ ᱯᱷᱟᱨᱟᱠ ᱨᱮ ᱯᱮᱭᱟ ᱯᱩᱱᱭᱟ ᱜᱟᱱ ᱢᱮᱱᱟᱜᱼᱟ ᱚᱱᱟ
ᱦᱳᱭ ᱦᱳᱭ ᱛᱟᱦᱚᱞᱮ ᱜᱚᱝᱠᱮ ᱥᱮᱸᱫᱽᱨᱟ ᱠᱚᱯᱮ ᱪᱟᱞᱟᱜ ᱵᱟᱲᱟ ᱜᱮᱭᱟ ᱥᱮ ᱵᱟᱝ
ᱥᱮᱸᱫᱽᱨᱟ ᱫᱚ ᱟᱫᱚ ᱚᱱᱠᱟ ᱫᱚ ᱵᱟᱹᱱᱩᱜ ᱠᱚᱣᱟ ᱚᱱᱠᱟ ᱫᱚ ᱥᱮᱸᱫᱽᱨᱟ ᱞᱮᱠᱟ ᱛᱮᱫᱚ ᱟᱨ ᱥᱮᱸᱫᱽᱨᱟ ᱵᱚᱞᱛᱮ ᱫᱚ ᱥᱮᱫᱟᱭ ᱞᱮᱠᱟᱱᱟᱜ ᱥᱮᱸᱫᱽᱨᱟ ᱫᱚ ᱚᱱᱠᱟ ᱫᱚ ᱠᱷᱩᱵ ᱠᱚᱢ ᱦᱩᱭᱩᱜ ᱠᱟᱱᱟ ᱥᱮ
ᱦᱳᱭ ᱦᱳᱭ
ᱮᱣ ᱵᱩᱨᱩ ᱥᱮᱸᱫᱽᱨᱟ
ᱦᱳᱭ
ᱟᱫᱚ ᱚᱱᱠᱟᱱ ᱥᱮᱸᱫᱽᱨᱟ ᱫᱚ ᱵᱟᱝ ᱮᱢᱱ ᱟᱹᱛᱩ ᱚᱲᱟᱜ ᱠᱚᱨᱮ ᱥᱮᱸᱫᱽᱨᱟ ᱫᱚᱞᱮ ᱪᱟᱞᱟᱜ ᱛᱟᱦᱮᱱ ᱜᱮᱭᱟ
ᱦᱳᱭ
ᱚᱱᱟᱛᱮ ᱡᱮᱢᱚᱱ ᱵᱤᱨ ᱥᱩᱠᱨᱤ ᱥᱮᱱᱫᱽᱚᱨᱟ ᱚᱱᱟ ᱟᱡᱳᱫᱤᱭᱟᱹ ᱵᱩᱨᱩ ᱛᱮ ᱦᱟᱱᱟ ᱢᱤᱫᱴᱮᱱ ᱢᱤᱫᱴᱮᱱ ᱵᱩᱨᱩ ᱠᱚ ᱱᱚᱣᱟ ᱫᱤᱱ ᱨᱮᱫᱚ ᱱᱚᱣᱟ ᱥᱮᱸᱫᱽᱨᱟ ᱦᱩᱭᱩᱜᱼᱟ ᱚᱱᱟ ᱫᱤᱱ ᱨᱮᱫᱚ ᱱᱚᱣᱟ ᱥᱮᱸᱫᱽᱨᱟ ᱦᱩᱭᱩᱜᱼᱟ ᱥᱮ ᱜᱚᱴᱟ ᱢᱚᱞᱤᱠ ᱠᱚᱨᱟ ᱫᱤᱱ ᱢᱮᱱᱟᱜ ᱟᱥᱮ ᱡᱮᱢᱚᱱ ᱟᱡᱚᱫᱤᱭᱟᱹ ᱵᱩᱨᱩ ᱫᱚ ᱵᱟᱹᱭᱥᱟᱹᱠᱷ ᱠᱩᱱᱟᱹᱢᱤ ᱥᱟᱨ ᱛᱤᱱᱟᱹᱜ ᱛᱤᱥ ᱠᱚ ᱞᱟᱹᱭᱟ
ᱦᱳᱭ ᱦᱳᱭ ᱚᱱᱠᱟᱠᱚ ᱢᱮᱱ ᱜᱮᱭᱟ
ᱵᱟᱹᱭᱥᱟᱹᱠᱷ ᱠᱩᱱᱟᱹᱢᱤᱨᱮ ᱥᱮᱸᱫᱽᱨᱟ ᱦᱩᱭᱩᱜ ᱚᱱᱟ ᱛᱚ ᱱᱮᱛᱟᱨ ᱢᱟ ᱯᱩᱞᱤᱥ ᱠᱚᱠᱚ ᱵᱚᱱᱫᱚᱭᱮᱫ ᱥᱮ ᱪᱮᱤᱠᱟᱭᱮᱫ ᱠᱚ
ᱦᱳᱭ ᱦᱳᱭ ᱚᱱᱮᱛᱚ ᱜᱚᱡ ᱠᱚᱠᱚ ᱢᱟᱱᱟᱣᱭᱮᱫ ᱵᱚᱱᱟ
ᱦᱚᱸ
ᱦᱳ
ᱦᱮᱸ ᱚᱱᱠᱟ ᱫᱚᱢᱮ ᱚᱥᱛᱨᱚ ᱠᱚ ᱤᱭᱟᱹᱜ ᱠᱟᱱᱟ ᱥᱮ ᱚᱱᱠᱟ ᱠᱟᱛᱮᱫ ᱢᱤᱫ ᱫᱷᱟᱣ ᱟᱡᱚᱫᱤᱭᱟᱹ ᱵᱩᱨᱩ ᱨᱮᱜᱮ ᱚᱱᱟ ᱦᱚᱴᱚᱜ ᱨᱮ ᱢᱤᱫ ᱡᱚᱱᱟᱢ ᱛᱟᱦᱮᱱᱟ ᱥᱟᱨ
ᱦᱳᱭ
ᱚᱱᱟ ᱠᱚ ᱠᱷᱟᱹᱛᱤᱨ ᱛᱮᱦᱚᱸ ᱢᱟᱱᱮ ᱠᱚ ᱤᱭᱟᱹᱭᱮᱫᱟ ᱵᱚᱱᱫᱚᱭᱮᱫᱟ ᱡᱮ ᱟᱹᱛᱷᱟᱹᱲᱤ ᱚᱥᱛᱨᱚ ᱯᱮ ᱵᱮᱵᱚᱦᱟᱨ ᱫᱟ ᱟᱨ ᱤᱭᱟᱹ ᱫᱚ ᱟᱵᱚ ᱫᱚ ᱚᱱᱟ ᱡᱟᱹᱛᱤᱭᱟᱹᱨᱤ ᱥᱟ ᱥᱟᱯᱟᱵ ᱠᱟᱱ ᱛᱟᱵᱚᱱᱟ ᱥᱮ
ᱦᱳᱭ
ᱟᱨ ᱩᱱᱠᱩ ᱯᱩᱞᱤᱥ ᱯᱨᱚᱥᱟᱥᱚᱱ ᱫᱚ ᱚᱱᱟ ᱫᱚ ᱵᱟᱠᱚ ᱵᱟᱛᱟᱣ ᱮᱫᱟ ᱥᱮ
ᱳᱭ
ᱢᱟᱱᱮ ᱫᱤᱱ ᱠᱟᱞᱚᱢ ᱫᱚ ᱵᱟᱨᱯᱮ ᱥᱮᱨᱢᱟ ᱞᱟᱦᱟ ᱢᱤᱫᱴᱮᱱ ᱱᱚᱣᱟ ᱥᱮᱸᱫᱽᱨᱟ ᱥᱚᱢᱚᱭ ᱜᱮ ᱦᱚᱴᱚᱜ ᱨᱮ ᱵᱤᱫ ᱡᱚᱱᱟᱣᱟᱱ ᱛᱟᱸᱦᱮᱱᱟ ᱥᱟᱨ ᱮᱢᱚᱱ ᱵᱷᱟᱵᱛᱮ ᱥᱟᱨ ᱵᱤᱫ ᱫᱤ ᱛᱟᱦᱮᱱᱟ ᱥᱮ ᱮᱠᱫᱚᱢ ᱦᱚᱴᱚᱜ ᱨᱮ ᱵᱤᱫ ᱫᱤ ᱱᱟ ᱛᱚ ᱩᱱᱤ ᱵᱟᱸᱠᱩᱲᱟ ᱦᱟᱸᱥᱯᱟᱛᱟᱞ ᱨᱮ ᱚᱱᱟ ᱠᱚᱱᱴᱤᱱᱤᱭ ᱤᱭᱟᱹ ᱠᱟᱛᱮ ᱩᱱᱤ ᱠᱚ ᱵᱟᱧᱪᱟᱣ ᱨᱩᱣᱟᱹᱲ ᱟᱠᱟᱫᱮᱭᱟ ᱟᱨ ᱮᱠᱷᱟᱱ ᱦᱚᱴᱚᱜ ᱨᱮ ᱥᱟᱨ ᱵᱤᱫ ᱠᱟᱛᱮᱫ ᱵᱟᱧᱪᱟᱣ ᱫᱚ ᱪᱟᱴᱴᱤ ᱠᱷᱟᱱᱤ ᱵᱮᱯᱟᱨ ᱵᱟᱝ ᱠᱟᱱᱟ ᱢᱮᱱᱠᱷᱟᱱ ᱚᱸᱰᱮ ᱡᱟᱜ ᱩᱱ ᱠᱚ ᱵᱟᱧᱪᱟᱣ ᱨᱩᱭᱣᱟᱹᱲ ᱟᱠᱟᱫᱮᱭᱟ ᱚᱱᱟ ᱠᱚ ᱠᱷᱟᱹᱛᱤᱨ ᱛᱮᱦᱚᱸ ᱟᱨᱚ ᱢᱟᱱᱮ ᱥᱮᱸᱫᱽᱨᱟ ᱠᱚ ᱵᱚᱱᱫᱚᱭᱟ ᱟᱨ ᱪᱮᱫ ᱪᱚᱝ
ᱦᱳᱭ ᱦᱳᱭ
ᱟᱫᱚ ᱱᱮᱛᱟᱨ ᱫᱚᱠᱚ ᱥᱮᱸᱫᱽᱨᱟᱭᱮᱫ ᱛᱟᱦᱮᱱ ᱨᱮᱦᱚᱸ ᱫᱚ ᱱᱮᱛᱟᱨ ᱯᱩᱞᱤᱥ ᱯᱨᱚᱨᱚᱥᱟᱥᱚᱱ ᱚᱱᱠᱟᱜ ᱜᱮ ᱠᱚ ᱤᱭᱟᱹᱭᱮᱫᱟ ᱡᱮ ᱚᱱᱠᱟ ᱵᱷᱟᱵ ᱛᱮᱜᱮ ᱥᱮᱸᱫᱽᱨᱟ ᱠᱚᱯᱮ ᱛᱟᱣᱠᱚ ᱢᱟᱱᱟᱣ ᱵᱟᱨᱚ ᱨᱮᱱᱟᱜ ᱜᱮᱭᱟ ᱚᱥᱛᱨᱚ ᱯᱨᱚᱛᱛᱮᱠ ᱵᱚᱪᱷᱚᱨ ᱚᱱᱠᱟ ᱠᱚ ᱪᱷᱟᱲᱟᱣ ᱠᱚᱣᱟ ᱠᱚ ᱪᱤᱠᱟᱹ ᱠᱚᱣᱟ ᱠᱚ ᱟᱫᱚ ᱟᱞᱤᱧ ᱫᱚ ᱥᱮᱸᱫᱽᱨᱟ ᱫᱚ ᱫᱚ ᱵᱟᱹᱞᱤᱧ ᱥᱮᱱ ᱵᱟᱲᱟ ᱟᱠᱟᱱᱟ
ᱦᱳᱭ
ᱟᱨ ᱱᱮᱛᱟᱨ ᱠᱚᱫᱚ ᱥᱮᱸᱫᱽᱨᱟ ᱫᱚ ᱵᱟᱠᱚ ᱪᱟᱞᱟᱜ ᱠᱟᱱ ᱛᱟᱦᱮᱸᱱᱟ ᱛᱚ ᱞᱟᱦᱟ ᱛᱮᱫ ᱫᱚ ᱞᱟᱹᱭᱮᱫ ᱛᱟᱦᱮᱱᱟᱠᱚ ᱡᱮ ᱵᱟᱵᱟ ᱦᱚᱲ ᱠᱟᱱ ᱠᱷᱟᱡ ᱫᱚ ᱟᱡᱚᱫᱤᱭᱟᱹ ᱵᱩᱨᱩ ᱥᱮᱸᱫᱽᱨᱟ ᱟᱨ ᱜᱚᱜᱚ ᱦᱚᱲ ᱠᱟᱱ ᱫᱚ ᱪᱟᱠᱚᱞᱛᱟᱹᱲᱤ ᱪᱷᱟᱛᱟ ᱡᱮ ᱚᱱᱠᱟ ᱛᱤ ᱫᱚ ᱱᱮᱛᱟᱨ ᱫᱚ ᱵᱩᱜᱫᱟ ᱵᱚᱞᱟ ᱟᱪᱪᱷᱟ ᱟᱵᱮᱱ ᱫᱚᱵᱮᱱ ᱥᱮᱱ ᱵᱟᱲᱟᱣ ᱠᱟᱱᱟ ᱥᱮ ᱵᱟᱝ ᱥᱮᱸᱫᱽᱨᱟ ᱫᱚ
ᱵᱟᱝ ᱜᱚᱝᱠᱮ ᱟᱹᱛᱩ ᱠᱷᱚᱱᱟᱜ ᱫᱚ ᱚᱱᱠᱟ ᱥᱮᱸᱫᱽᱨᱟ ᱵᱚᱞᱛᱮ ᱚᱱᱠᱟ ᱟᱭᱢᱟ ᱞᱮᱠᱟ ᱥᱟᱺᱜᱤᱧ ᱧ ᱥᱮᱫᱽᱨᱟ ᱫᱚ ᱵᱟᱞᱤᱧ ᱪᱟᱞᱟᱣ ᱠᱟᱱᱟ ᱚᱱᱟ ᱥᱩᱨ ᱠᱚᱨᱮ ᱜᱮ ᱚᱲᱟᱜ ᱠᱚᱨᱮᱜᱮ ᱚᱱᱟ ᱥᱩᱨ ᱠᱚᱨᱮᱜᱮ ᱵᱩᱨᱩ ᱠᱚ ᱢᱮᱱᱟᱜ ᱠᱟᱫᱟ ᱚᱱᱛᱮ ᱜᱮᱞᱮ ᱪᱟᱞᱟᱜ ᱜᱮᱭᱟ
ᱚ ᱦᱮᱸ ᱚᱱᱠᱟᱜᱮ ᱱᱚᱛᱮ ᱦᱚᱸ ᱡᱮᱢᱚᱱ ᱟᱞᱚ ᱵᱟᱨᱭᱟ ᱯᱮᱭᱟ ᱚᱱᱠᱟ ᱵᱚᱪᱷᱚᱨ ᱵᱚᱪᱷᱚᱨ ᱦᱩᱭᱩᱜ ᱛᱟᱦᱮᱱ ᱜᱮᱭᱟ᱾
ᱦᱳᱭ ᱦᱳᱭ
ᱵᱟᱸᱠᱩᱲᱟ ᱥᱟᱭᱤᱴ ᱥᱮᱫ ᱨᱮᱱ ᱢᱤᱫᱴᱮᱱ ᱵᱤᱨ ᱢᱮᱱᱟᱜᱼᱟ ᱡᱟᱜ ᱜᱮ ᱚᱸᱰᱮ ᱵᱤᱨ ᱨᱮ ᱥᱮᱸᱫᱽᱨᱟ ᱦᱩᱭᱩᱜᱼᱟ
ᱦᱳᱭ
ᱚᱱᱠᱟ ᱫᱤᱱ ᱢᱮᱱᱟᱜᱼᱟ ᱫᱤᱱ ᱠᱚ ᱤᱭᱟᱹ ᱠᱚᱴᱟᱭᱟ ᱯᱨᱚᱛᱛᱮᱠ ᱵᱚᱪᱷᱚᱨ ᱜᱮ ᱚᱸᱰᱮ ᱥᱮᱸᱫᱽᱨᱟ ᱚᱱᱛᱮ ᱫᱚᱥ ᱴᱟᱠᱟ ᱠᱟᱛᱮᱫ ᱮᱱᱴᱨᱤ ᱯᱷᱤ ᱮᱢ ᱞᱟᱜᱟᱜᱼᱟ᱾
ᱦᱳᱭ
ᱚᱱᱟ ᱥᱮᱸᱫᱽᱨᱟ ᱞᱟᱹᱭᱛᱮ ᱚᱸᱰᱮ ᱧᱩᱛᱩᱢ ᱚᱞ ᱞᱟᱜᱟᱜᱼᱟ᱾
ᱦᱳᱭ
ᱫᱚᱥ ᱴᱟᱠᱟ ᱠᱟᱛᱮᱫ ᱠᱚ ᱦᱟᱛᱟᱣᱟ ᱵᱮᱥᱤ ᱫᱚ ᱵᱟᱝ
ᱦᱳᱭ
ᱟᱫᱚ ᱚᱱᱟ ᱮᱰᱵᱷᱟᱱᱥ ᱨᱮ ᱢᱤᱫ ᱫᱤᱱ ᱧᱤᱫᱟᱹᱨᱮ ᱪᱟᱞᱟᱣ ᱠᱚ ᱦᱩᱭᱩᱜᱼᱟ᱾
ᱦᱳᱭ
ᱟᱨ ᱧᱤᱫᱟᱹ ᱤᱭᱟᱹ ᱠᱟᱛᱮ ᱵᱷᱳᱨ ᱠᱷᱚᱱᱜ ᱜᱮ ᱥᱮᱸᱫᱽᱨᱟ ᱠᱚ ᱫᱷᱩᱨᱟᱹᱜᱼᱟ ᱟᱫᱚ ᱢᱤᱫ ᱧᱤᱫᱟᱹ ᱚᱸᱰᱮ ᱵᱷᱳᱨ ᱨᱮ ᱛᱟᱦᱮᱱ ᱦᱩᱭᱩᱜᱼᱟ᱾ ᱧᱤᱫᱟᱹ ᱛᱟᱦᱮᱱ ᱦᱩᱭᱩᱜᱼᱟ ᱟᱨ ᱥᱮᱛᱟᱜ ᱠᱷᱚᱱ ᱯᱩᱨᱟᱹ ᱢᱟᱱᱮ ᱢᱤᱫ ᱢᱤᱫ ᱥᱤᱧ
ᱦᱳᱭ
ᱚᱸᱰᱮ ᱜᱮᱞᱤᱧ ᱪᱟᱞᱟᱣ ᱵᱟᱲ ᱠᱟᱱᱟ ᱚᱸᱰᱮ ᱫᱚ ᱥᱩᱨᱼ ᱥᱩᱯᱩᱨ ᱦᱚᱛᱮ ᱫᱚ ᱚᱸ ᱫᱚ ᱩᱱᱟᱹᱜ ᱵᱚᱛᱚᱨ ᱦᱚᱸ ᱵᱟᱝ ᱠᱟᱱᱟ ᱪᱮᱫ ᱢᱟ ᱟᱮ ᱞᱳᱠᱟᱞ ᱠᱟᱱ ᱜᱮᱭᱟ ᱚᱱᱟ ᱫᱚ
ᱦᱳᱭ
ᱟᱨ ᱮᱢᱱᱤ ᱱᱤᱝᱠᱟᱹ ᱰᱩᱝᱨᱤ ᱥᱮᱸᱫᱽᱨᱟ ᱠᱚᱫᱚ ᱪᱟᱞᱟᱣ ᱵᱟᱲᱟ ᱦᱩᱭᱩᱜ ᱜᱮᱭᱟ ᱟᱹᱛᱩ ᱠᱷᱚᱱ ᱜᱮ ᱚᱸᱰᱮ ᱫᱚ ᱵᱮᱥᱤ ᱫᱚ ᱦᱚᱲ ᱫᱚ ᱵᱟᱝ ᱞᱟᱜᱟᱜ ᱛᱤᱨᱤᱥ ᱪᱚᱞᱞᱤᱥ ᱡᱚᱱ ᱠᱷᱚᱱ ᱜᱮ ᱦᱩᱭᱩᱜᱼᱟ᱾
ᱛᱟᱦᱞᱮ ᱜᱚᱝᱠᱮ ᱟᱯᱮ ᱚᱱᱛᱮ ᱫᱚ ᱰᱩᱝᱨᱤ ᱜᱚᱜᱚ ᱡᱚᱠᱷᱚᱱ ᱵᱮᱱ ᱢᱮᱱ ᱠᱮᱫᱟ ᱛᱟᱦᱚᱞᱮ ᱥᱩᱠᱨᱤ ᱫᱚᱠᱚ ᱧᱟᱢᱚᱜ ᱠᱟᱱ ᱛᱟᱦᱮᱱᱟ ᱥᱮ ᱵᱟᱝ
ᱱᱚᱛᱮ ᱫᱚ ᱥᱩᱠᱨᱤ ᱫᱚ ᱠᱷᱩᱵ ᱠᱚᱢ ᱜᱮ ᱢᱟᱱᱮ
ᱦᱳᱭ
ᱥᱩᱠᱨᱤ ᱫᱚ ᱟᱫ ᱛᱩᱫ ᱢᱤᱫ ᱵᱟᱨᱭᱟ ᱡᱚᱠᱷᱚᱱ ᱠᱚ ᱦᱤᱡᱩᱜᱼᱟ ᱛᱚᱠᱷᱚᱱᱮ ᱥᱮᱸᱫᱽᱨᱟ ᱠᱚ ᱛᱟᱦᱮᱱᱟ ᱟᱨ ᱵᱟᱠᱷᱟᱱ ᱫᱚ ᱚᱱᱠᱟ ᱥᱩᱠᱨᱤ ᱫᱚ ᱵᱟᱹᱱᱩᱜ ᱠᱚᱣᱟ ᱛᱚᱵᱮ ᱚᱸᱰᱮ ᱢᱤᱫᱴᱟᱝ ᱢᱮᱛᱟᱜ ᱠᱚ ᱚᱱᱟ ᱢᱚᱭᱥᱟᱱᱟ ᱥᱩᱨ ᱥᱮᱫ ᱨᱮ ᱢᱤᱫᱴᱟᱝ ᱵᱤᱨ ᱦᱮᱱᱟ ᱟᱛᱮᱫ ᱜᱮ ᱩᱱᱠᱩ ᱵᱤᱨ ᱥᱩᱠᱨᱤ ᱫᱚᱠᱚ ᱧᱟᱯᱟᱢᱟ ᱚᱱᱟ ᱦᱚᱸ ᱚᱱᱟ ᱪᱮᱫ ᱥᱚᱢᱚᱭ ᱪᱚᱝ ᱦᱩᱭᱩᱜᱼᱟ ᱚᱱᱟᱫᱚ ᱟᱹᱞᱤᱧ ᱦᱚᱸ ᱫᱤᱱ ᱵᱟᱞᱤᱧ ᱫᱤᱥᱟᱹᱭᱮᱫᱟ ᱩᱱ ᱥᱚᱢᱚᱭ ᱦᱩᱭᱩᱜᱼᱟ
ᱦᱮᱸ
ᱚᱸᱰᱮ ᱪᱟᱞᱟᱣ ᱞᱮᱱᱠᱟᱱᱡ ᱯᱨᱟᱭ ᱢᱤᱫ ᱢᱤᱫ ᱫᱷᱟ ᱢᱤᱫ ᱢᱤᱫ ᱫᱤᱱ ᱥᱮᱸᱫᱽᱨᱟ ᱨᱮ ᱯᱮᱭᱟ ᱯᱩᱱᱭᱟ ᱢᱚᱬᱮ ᱜᱚᱴᱮᱡ ᱚᱱᱠᱟ ᱫᱚ ᱦᱩᱭ ᱜᱚᱡ ᱵᱟᱲᱟ ᱦᱩᱭ ᱟᱠᱟᱱᱟ
ᱢᱟᱱᱮ ᱟᱭᱢᱟ ᱡᱟᱹᱥᱛᱤ ᱛᱟᱦᱮᱱ ᱜᱮᱭᱟ ᱠᱚ ᱵᱟᱝ ᱦᱚᱸ ᱟᱞᱮ ᱱᱚᱛᱮ ᱦᱚᱸ ᱟᱭᱢᱟ ᱢᱟᱱᱮ ᱥᱮᱸᱫᱽᱨᱟ ᱠᱚᱞᱮ ᱪᱟᱞᱟᱜ ᱜᱮᱭᱟ ᱛᱚ ᱚᱱᱠᱟᱜᱮ ᱢᱟᱱᱮ ᱚᱱᱠᱟ ᱮ ᱢᱟᱲᱟᱝ ᱦᱚᱲ ᱥᱟᱛᱮᱜ ᱚᱱᱠᱟ ᱩᱱᱠᱩ ᱥᱟᱛᱮᱜ ᱜᱮᱞᱮ ᱪᱟᱞᱟᱜ ᱜᱮᱭᱟ ᱟᱞᱮ ᱠᱚᱦᱚᱸ
ᱚ
ᱚ ᱚᱱᱠᱟᱜᱮ ᱵᱟᱨᱭᱟ ᱠᱚᱴᱷᱟ ᱠᱷᱚᱱᱟᱜ ᱞᱮ ᱩᱰᱩᱠᱚᱜᱼᱟ ᱛᱚ ᱳᱭ ᱛᱤᱨᱤᱥ ᱪᱚᱞᱞᱤᱥ ᱡᱚᱱ ᱞᱮᱠᱟ᱾ ᱟᱞᱮ ᱪᱟᱞᱟᱜ ᱜᱮᱭᱟ᱾
ᱚ
ᱦᱮᱸ
ᱦᱮᱸ ᱟᱫᱚ ᱟᱵᱚ ᱥᱮᱸᱫᱽᱨᱟ ᱫᱚ ᱟᱵᱚ ᱫᱚ ᱤᱭᱟᱹ ᱠᱟᱱ ᱛᱟᱵᱚᱱᱟ ᱥᱮ ᱛᱚ ᱟᱹᱞᱤᱧ-ᱟ ᱤᱪᱟᱹ ᱢᱮᱱᱟᱜ ᱛᱟᱹᱤᱧᱟ ᱡᱮ ᱟᱡᱚᱫᱫᱤᱭᱟᱹ ᱦᱚᱸ ᱢᱤᱫ ᱫᱷᱟᱣ ᱞᱤᱧ ᱪᱟᱟᱜᱣ ᱦᱤᱡᱩᱜᱼᱟ᱾
ᱦᱳᱭ
ᱡᱟ ᱞᱮᱠᱟᱜᱮ
ᱛᱟᱦᱚᱞᱮ ᱜᱚᱝᱠᱮ ᱚᱱᱛᱮ ᱨᱮ ᱪᱮᱫ ᱚᱱᱟ ᱯᱚᱨᱚᱵᱽ ᱠᱚ ᱦᱩᱭᱩᱜ ᱛᱚ ᱚᱱᱛᱮ ᱢᱟᱧ ᱪᱟᱞᱟᱣ ᱵᱟᱲᱟ ᱜᱤᱭᱟᱹᱮ ᱵᱟᱝ ᱚᱱᱟ ᱟᱡᱽᱫᱤᱭᱟᱹ ᱠᱚᱨᱮ
ᱯᱚᱨᱚᱵᱽ ᱫᱚᱦᱟᱸᱜ ᱦᱩᱭ ᱵᱟᱲᱟᱜ ᱛᱟᱦᱮᱱ ᱜᱮᱭᱟ᱾ ᱟᱭᱢᱟ ᱟᱜ ᱫᱟᱸᱥᱟᱭ, ᱥᱚᱦᱟᱨᱟᱭ, ᱵᱟᱦᱟ
ᱦᱳᱭ ᱛᱟᱦᱞᱮ ᱜᱚᱝᱠᱮ ᱚᱱᱟ ᱤᱭᱟᱹ ᱪᱮᱫ ᱤᱧ ᱢᱮᱱᱫᱟ ᱚᱱᱟ ᱟᱵᱮᱱ ᱥᱮᱱ ᱫᱚᱵᱮᱱ ᱢᱮᱱ ᱞᱮᱫᱟ᱾ ᱡᱟᱹᱱᱤᱡ ᱤᱭᱟᱹ ᱢᱟᱜ ᱢᱬᱮ ᱠᱚᱫᱚ ᱵᱟᱝ ᱦᱩᱭᱩᱜᱼᱟ ᱥᱮ ᱵᱟᱝ
ᱦᱮᱸ ᱜᱚᱝᱠᱮ ᱤᱭᱟᱹ ᱴᱟᱭᱤᱢ ᱦᱩᱭᱩᱜ ᱠᱟᱱᱟ ᱤᱱᱟᱹᱜ ᱜᱮ ᱢᱟ ᱛᱚᱵᱮ ᱦᱮᱸ
ᱦᱳᱭ ᱦᱳᱭ